ᱦᱮᱸ ᱦᱮᱞᱳ᱾
ᱦᱮᱞᱳ᱾
ᱦᱮᱸ ᱡᱚᱦᱟᱨ ᱜᱮ᱾
ᱟᱸᱡᱚᱢᱚᱜ ᱠᱟᱱᱟ?
ᱱᱟᱯᱟᱭ ᱜᱮᱭᱟᱵᱤᱱ ᱦᱮᱸ ᱟᱸᱡᱚᱢᱚᱜ ᱠᱟᱱᱟ᱾
ᱦᱮᱸ ᱱᱟᱯᱟᱭ ᱜᱮ ᱦᱮᱸ ᱱᱟᱯᱟᱭ ᱜᱮ᱾
ᱚ ᱟᱪᱪᱷᱟ᱾
ᱦᱮᱸ᱾
ᱦᱮᱸ ᱟᱞᱤᱧ ᱦᱚᱸ ᱱᱟᱯᱟᱭ ᱜᱮ ᱢᱮᱱᱟᱜ ᱞᱤᱧᱟ ᱚᱱᱟ ᱥᱟᱝᱛᱮ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ᱾
ᱦᱩᱸ ᱱᱟᱯᱟᱭ ᱜᱮ᱾ ᱛᱟᱦᱚᱞᱮ ᱟᱯᱮ ᱥᱮᱫ ᱫᱚ ᱢᱟᱱᱮ ᱪᱮᱫ ᱪᱟᱥᱵᱟᱥ ᱠᱚ ᱪᱮᱠᱟ ᱦᱩᱭᱩᱜ ᱠᱟᱱᱟ?
ᱦᱳᱭ ᱪᱟᱥᱵᱟᱥ ᱠᱚᱫᱚ ᱦᱚᱸᱜ-ᱚᱭ ᱪᱟᱞᱟᱜ ᱠᱟᱱ ᱜᱮᱭᱟ᱾ ᱟ ᱨᱚᱦᱚᱭ ᱠᱚᱫᱚ ᱱᱟᱜ ᱠᱷᱟᱱ᱾
ᱦᱩᱸ᱾
ᱟᱫᱚ ᱟᱯᱮ ᱥᱮᱫ ᱫᱚ ᱱᱟᱜ ᱠᱷᱟᱱ ᱪᱮᱫᱠᱟᱭ ᱫᱟᱜ ᱡᱟᱹᱲᱤᱭᱮᱜ-ᱟᱭ ᱱᱮᱛᱟᱨ ᱫᱚ
ᱢᱟᱱᱮ ᱪᱟᱥ ᱠᱚᱫᱚ ᱦᱩᱭᱩᱜ ᱠᱟᱱᱟ᱾ ᱢᱮᱱᱠᱷᱟᱱ ᱱᱚᱜ ᱱᱤᱭᱟᱹ ᱠᱚᱨᱮᱛᱮ ᱱᱚᱜ-ᱚᱭ ᱢᱤᱫ ᱢᱟᱦᱟ ᱵᱟᱨ ᱢᱟᱦᱟ ᱜᱟᱱ ᱫᱟᱜ ᱫᱚ ᱵᱚᱱᱰᱚ ᱜᱮᱭᱟ ᱛᱚ᱾
ᱦᱳᱭ ᱦᱳᱭ᱾
ᱦᱳᱭ ᱟᱫᱚ ᱠᱟᱹᱴᱤᱡ ᱫᱟᱜ ᱡᱟᱹᱲᱤ ᱞᱮᱠᱷᱟᱱ ᱠᱟᱹᱴᱤᱡ ᱱᱟᱯᱟᱭᱚᱜᱼᱟ ᱥᱮ ᱨᱚᱦᱚᱭ ᱠᱚ ᱥᱩᱵ ᱥᱩᱵᱤᱫᱷᱜᱼᱟ ᱨᱚᱦᱚᱭ ᱠᱚ ᱥᱩᱵᱤᱫᱷᱜᱼᱟ ᱪᱮᱫᱟᱜ ᱥᱮ ᱦᱟᱥᱟ ᱠᱚ ᱢᱟᱱᱮ ᱡᱟᱦᱟᱸ ᱛᱚᱢᱵᱟ ᱞᱮᱱ ᱰᱚ ᱚᱱᱟ ᱠᱚ ᱟᱸᱡᱮᱫ ᱪᱟᱵᱟᱜᱼᱟ ᱥᱮ ᱨᱚᱦᱚᱲ ᱟᱠᱟᱱᱟ᱾
ᱦᱳᱭ ᱦᱳᱭ᱾
ᱦᱩᱭ ᱟᱨᱠᱤ
ᱚ ᱦᱳᱭ ᱟᱞᱮ ᱥᱮᱫ ᱦᱚᱸ ᱱᱚᱝᱠᱟ ᱜᱮ ᱱᱟᱠᱷᱟᱱ ᱮ ᱱᱚᱜᱼᱚᱭ ᱮ ᱯᱮ ᱯᱩᱱ ᱢᱟᱦᱟ ᱫᱷᱚᱨᱮ ᱫᱚ ᱚ ᱟᱹᱰᱤ ᱡᱟᱹᱥᱛᱤ ᱠᱷᱟᱱ ᱜᱮ ᱚᱱᱠᱟᱭ ᱫᱟᱜ ᱵᱟᱲᱟ ᱠᱮᱼᱟ ᱛᱚ ᱚᱱᱠᱟ ᱵᱟᱹᱫ ᱠᱚᱨᱮᱜ ᱫᱟᱜ ᱠᱚ ᱛᱚᱢᱵᱟ ᱞᱮᱱᱟ ᱟᱫᱚ ᱚ ᱛᱚᱠᱷᱚᱱ ᱫᱚ ᱨᱚᱦᱚᱭ ᱦᱚᱸ ᱵᱟᱝ ᱜᱟᱱᱚᱜ ᱠᱟᱱ ᱛᱟᱦᱮᱸᱼᱟ᱾ ᱟᱫᱚ ᱚᱱᱟ ᱠᱷᱟᱱ ᱦᱚᱸᱜᱼᱚᱭ ᱛᱮᱦᱮᱧ ᱫᱚ ᱠᱟᱹᱴᱤᱡᱼᱮ ᱥᱮᱛᱳᱝ ᱠᱟᱜᱼᱟ ᱟᱨ ᱚᱱᱠᱟ ᱨᱤᱢᱤᱞ ᱟᱠᱟᱫ ᱜᱮᱭᱟ, ᱟᱫᱚ ᱠᱟᱹᱴᱤᱡ ᱫᱟᱜ ᱠᱚᱦᱚᱸ ᱠᱚᱢ ᱠᱟᱱᱟ, ᱟᱫᱚ ᱚ ᱚᱱᱟ ᱠᱷᱟᱹᱛᱤᱨ ᱛᱮ ᱱᱚᱜ-ᱚᱭ ᱟᱫᱚ ᱛᱤᱦᱤᱧ ᱠᱷᱚᱱᱟᱜ ᱜᱮ, ᱟᱞᱮ ᱫᱚᱞᱮ ᱨᱚᱦᱚᱭᱮᱫᱼᱟ᱾
ᱦᱩᱸ, ᱚᱱᱟ ᱵᱟᱹᱫ ᱫᱟᱜ ᱴᱟᱝ ᱢᱟ ᱥᱮ ᱞᱚᱥᱚᱫ ᱜᱟᱱᱚᱜ ᱜᱟᱱᱚᱜᱼᱟ᱾
ᱦᱳᱭ ᱦᱳᱭ᱾
ᱦᱳᱭ, ᱟᱨ ᱵᱟᱝᱠᱷᱟᱱ ᱫᱚ ᱢᱟᱱᱮ ᱡᱩᱣᱤ ᱫᱟᱜ ᱵᱟᱝ ᱛᱟᱦᱮᱱᱟ ᱪᱮᱫ ᱨᱚᱦᱚᱭ ᱵᱟᱝ ᱦᱩᱭᱩᱜᱼᱟ ᱥᱮ?
ᱦᱳᱭ᱾
ᱦᱩᱸ᱾
ᱟᱫᱚ ᱮ ᱱᱚᱝᱠᱟᱻ ᱟᱯᱮ ᱥᱮᱫ ᱫᱚ ᱦᱮᱸ ᱦᱳᱲᱳ ᱠᱚᱫᱚ ᱛᱤᱱ ᱫᱷᱟᱣ ᱜᱮᱠᱚ ᱪᱟᱥᱟ ᱚᱱᱛᱮ?
ᱦᱩᱸ ᱪᱟᱥ ᱟᱠᱚ ᱦᱳᱲᱳ᱾
ᱮ ᱚᱱᱠᱟ ᱛᱤᱱ ᱫᱷᱟᱣ ᱠᱚ ᱪᱟᱥ ᱜᱮ ᱜᱮᱭᱟ ᱚᱱᱛᱮ ᱫᱚ?
ᱟᱞᱮ ᱟᱞᱮ ᱫᱚ ᱚᱱᱟ ᱵᱟᱨ ᱫᱚᱵᱷᱟ ᱞᱮ ᱨᱚᱦᱚᱭᱟ ᱢᱤᱫᱴᱟᱝ ᱫᱚ ᱦᱚᱸ-ᱚᱭ ᱵᱚᱨᱥᱟ ᱨᱮ ᱟᱨ ᱢᱤᱫ ᱫᱷᱟᱣ ᱫᱚ ᱫᱷᱚᱨᱚᱱ ᱨᱮ᱾ ᱟᱰᱚ ᱟᱯᱮ ᱥᱮᱫ ᱪᱮᱫᱠᱟ ᱠᱚ ᱨᱚᱦᱚᱭᱟ?
ᱮ ᱦᱳᱭ ᱟᱞᱮ ᱥᱮᱫ ᱦᱚᱸ ᱱᱚᱝᱠᱟ ᱜᱮ ᱦᱚᱸᱜᱼᱚᱭ ᱵᱚᱨᱥᱟ ᱨᱮ ᱨᱚᱦᱚᱭ ᱦᱩᱭᱩᱜ ᱠᱟᱱᱟ᱾ ᱟᱨ ᱱᱟᱜ ᱠᱷᱟᱱ ᱚᱱᱮ ᱫᱷᱚᱨᱚᱱ ᱥᱚᱢᱚᱭ᱾ ᱩᱱᱦᱚᱸ ᱱᱟᱠᱷᱟᱱ ᱨᱚᱦᱚᱭᱟᱞᱮ ᱟᱫᱚ ᱚ ᱱᱚᱜ-ᱚᱭ ᱥᱮᱨᱢᱟ ᱫᱟᱜ ᱛᱮᱜᱮ ᱮᱭ ᱠᱤᱪᱷᱩ ᱫᱚ ᱡᱟᱦᱟᱸ ᱥᱮᱨᱢᱟ ᱫᱟᱜ ᱛᱮᱜᱮ ᱱᱚᱝᱠᱟ ᱫᱟᱜ ᱠᱟᱛᱮᱫ ᱨᱚᱦᱚᱭ ᱦᱩᱭᱩᱜᱼᱟ ᱟᱨ ᱡᱟᱦᱟᱸ ᱚᱱᱟ ᱡᱚᱠᱷᱚᱱ ᱥᱮᱨᱢᱟ ᱠᱚ ᱵᱟᱭ ᱫᱟᱜᱟ ᱛᱚᱠᱷᱚᱱ ᱫᱚ ᱱᱟᱜ ᱠᱷᱟᱱ ᱚᱱᱟ ᱥᱮᱞᱳ ᱢᱮᱱᱟᱜᱼᱟ ᱟᱨ ᱱᱚᱝᱠᱟ ᱢᱤᱱᱤ ᱢᱮᱱᱟᱜᱼᱟ, ᱮᱱᱠᱷᱟᱱ ᱚᱱᱟ ᱫᱟᱜ ᱛᱮᱜᱮ ᱦᱳᱲᱳ ᱠᱚᱫᱚ ᱞᱮ ᱨᱚᱦᱚᱭᱟ᱾
ᱫᱷᱚᱨᱚᱱ ᱫᱤᱱ ᱫᱚ ᱟᱥᱚᱞᱮ ᱢᱟᱱᱮ ᱚᱱᱠᱟ ᱥᱮᱨᱢᱟ ᱫᱟᱜ ᱡᱩ‌ ᱠᱚᱢ ᱛᱟᱦᱮᱱᱟ ᱛᱚ ᱟᱫᱚ ᱠᱟᱹᱴᱤᱡ ᱢᱤᱥᱤᱱ ᱛᱮ ᱥᱮ ᱥᱮᱞᱳ ᱛᱮ ᱜᱚ ᱚᱱᱟᱛᱮ ᱜᱮ ᱠᱚ ᱪᱟᱥᱟ ᱪᱟᱥ ᱟᱠᱚ ᱫᱷᱚᱨᱚᱱ ᱫᱤᱱ ᱫᱚ, ᱦᱳᱭ᱾ ᱦᱩᱸ᱾ ᱟᱹᱰᱤ ᱱᱟᱯᱟᱭ ᱜᱮ ᱴᱟᱦᱚᱞᱮ᱾
ᱦᱮᱸ᱾
ᱛᱟᱞᱦᱮ ᱟᱯᱮ ᱥᱮᱫ ᱫᱤᱥᱚᱢ ᱫᱚ ᱚᱠᱟ ᱥᱮᱫ?
ᱟᱞᱮ ᱥᱮᱫ ᱫᱚ ᱱᱟᱠᱷᱟᱱ ᱟ ᱟᱞᱮᱫᱚ ᱵᱤᱨ ᱫᱤᱥᱚᱢ ᱠᱟᱱᱟ ᱞᱮ᱾
ᱦᱩᱸ ᱢᱟᱱᱮᱻ ᱰᱤᱥᱴᱤᱠ ᱪᱮᱫ ᱯᱟᱲᱟᱜᱼᱟ?
ᱟᱞᱮᱭᱟᱜ ᱡᱷᱟᱲᱜᱨᱟᱢ ᱯᱟᱲᱟᱜ ᱠᱟᱱᱟ᱾
ᱡᱷᱟᱲᱜᱨᱟᱢ᱾
ᱦᱳᱭ᱾
ᱟᱪᱪᱷᱟ ᱟᱯᱮ ᱥᱮᱫ ᱫᱚ ᱢᱟ ᱟᱨ ᱥᱚᱵᱽᱡᱤ ᱠᱚ ᱠᱤ ᱚᱱᱟ ᱟᱹᱞᱩ ᱠᱚ ᱠᱤ ᱟ ᱢᱟᱹᱨᱤᱪ ᱠᱚ ᱢᱟ ᱪᱮᱠᱟ ᱪᱟᱥ ᱦᱳᱭᱳᱜ-ᱟ ᱟᱯᱮᱥᱮᱫ ᱫᱚ ᱚᱱᱠᱟ?
ᱦᱳᱭ ᱟᱞᱮ ᱥᱮᱫ ᱫᱚ ᱞᱟᱹᱭ ᱞᱮᱠᱷᱟᱱ ᱛᱮᱫᱚ ᱟᱹᱰᱤ ᱵᱮᱥ ᱜᱮ ᱪᱟᱥ ᱦᱩᱭᱩᱜᱼᱟ᱾ ᱟᱨ ᱱᱚᱜᱼᱚᱭ ᱱᱤᱭᱟᱹ ᱵᱟᱨᱦᱚᱸ ᱱᱚᱜᱼᱚᱭ ᱵᱚᱨᱥᱟ ᱨᱮ ᱥᱚᱵᱡᱤ ᱠᱚᱫᱚᱞᱮ ᱨᱚᱦᱚᱭ ᱫᱟᱨᱮ ᱦᱚᱸ ᱫᱟᱨᱮᱭ ᱠᱟᱱᱟ ᱟᱨ ᱱᱚᱜᱼᱚᱭ ᱢᱟᱪᱟ ᱠᱚ ᱪᱟᱞᱟᱜ ᱠᱟᱱᱟ, ᱟᱨ ᱱᱟᱠᱷᱟᱱ ᱥᱚᱵ ᱡᱤ ᱠᱚᱫᱚᱞᱮ ᱨᱚᱦᱚᱭ ᱠᱟᱜᱼᱟ ᱱᱚᱣᱟ ᱡᱷᱤᱸᱜᱟᱹ ᱢᱮᱱᱟᱜᱼᱟ ᱠᱚᱨᱚᱞᱟ ᱵᱚᱨᱵᱚᱴᱤ ᱵᱷᱮᱱᱰᱤ, ᱵᱮᱸᱜᱟᱲᱟ ᱦᱚᱸᱜᱼ ᱱᱚᱣᱟ ᱠᱚᱞᱮ ᱨᱚᱦᱚᱭ ᱠᱟᱜᱼᱟ ᱟᱨ ᱚᱱᱟ ᱥᱟᱶ ᱛᱮᱦᱚᱸ ᱚᱱᱟ ᱠᱷᱟᱱ ᱚᱱᱮᱼ- ᱟᱵᱚ ᱡᱟᱦᱟᱸ ᱵᱚᱱ ᱡᱚᱢᱟ ᱚᱱᱟ ᱡᱚᱱᱰᱨᱟ,
ᱦᱮᱸ ᱦᱮᱸ ᱡᱚᱱᱰᱨᱟ ᱦᱮᱸ᱾
ᱦᱮᱸ ᱚᱰᱮ ᱦᱚᱞᱮ ᱨᱚᱦᱚᱭ ᱠᱟᱜᱼᱟ ᱟᱨ ᱱᱚᱝᱠᱟ ᱟᱞᱩ ᱪᱟᱥ ᱢᱟᱛᱚ ᱚᱱᱮ ᱡᱟᱦᱟᱸ ᱨᱟᱵᱟᱝ ᱫᱤᱱ ᱠᱟ ᱟᱹᱞᱩ ᱪᱟᱥ ᱚᱱᱟ ᱦᱚᱸ ᱞᱮ ᱪᱟᱥ ᱜᱮᱭᱟ ᱟᱫᱚ ᱫᱟᱜ ᱨᱮᱱᱟᱜ ᱚᱱ ᱠᱟ ᱥᱩᱵᱤᱫᱷᱟ ᱠᱚ ᱢᱮᱱᱟᱜ ᱠᱷᱟᱱ ᱠᱷᱟᱹᱛᱤᱨ ᱛᱮᱜᱮ ᱥᱚᱵᱡᱤ ᱠᱚᱦᱚᱸ ᱟᱹᱰᱤ ᱢᱚᱸᱡᱽ ᱛᱮᱜᱮᱞᱮ ᱨᱚᱦᱚᱭᱮᱜᱼᱟ ᱥᱮ ᱟᱨ ᱢᱚᱡᱽ ᱛᱮᱜᱮ ᱦᱩᱭᱩᱜ ᱠᱟᱱᱟ ᱟᱨ ᱱᱚᱝ ᱠᱟ ᱥᱚᱵᱽᱡᱤ ᱪᱟᱥ ᱢᱮᱱᱟᱜ ᱛᱮᱜᱮ ᱱᱚᱝᱠᱟ ᱟᱨ ᱡᱚᱢ ᱨᱮᱱᱟᱜ ᱦᱚᱸ ᱟᱹᱰᱤ ᱜᱮ ᱥᱩᱵᱤᱫᱷᱟ ᱢᱟᱱᱮ ᱩᱛᱩ ᱠᱤᱨᱤᱧ ᱠᱚ ᱵᱟᱝ ᱦᱩᱭᱩᱜ ᱠᱟᱱᱟ ᱟᱨ
ᱤᱪᱪᱷᱟᱹ ᱠᱩᱥᱤ ᱱᱚᱝᱠᱟ ᱡᱚᱢ ᱜᱟᱱᱚᱜ ᱠᱟᱱᱟ ᱱᱚᱝᱠᱟ ᱵᱟᱝ ᱦᱩᱭᱩᱜ ᱠᱟᱱᱟ ᱡᱮ ᱮ ᱡᱟᱦᱟᱸ ᱱᱤᱛᱚᱜ ᱡᱟᱦᱟᱸ ᱦᱤᱥᱟᱹᱵ ᱛᱮ ᱥᱚᱵᱡᱤ ᱠᱚ ᱫᱟᱢ ᱟᱠᱟᱱᱟ᱾ ᱡᱮ ᱜᱟᱯᱟ ᱪᱮᱫ ᱵᱚᱱ ᱩᱛᱩᱭᱟ ᱥᱮ ᱠᱚᱢ ᱧᱚᱜ ᱛᱮᱦᱮᱧ ᱫᱚ ᱩᱛᱩ ᱦᱩᱭᱩᱜᱼᱟ ᱱᱚᱝ ᱠᱟ ᱫᱚ ᱵᱟᱝᱟ ᱟᱫᱚ ᱚᱲᱟᱜ ᱨᱮ ᱢᱮᱱᱟᱜ ᱠᱟᱱ ᱠᱷᱟᱹᱛᱤᱨ ᱵᱤᱥᱤᱜᱮ ᱱᱟᱠᱷᱟᱱ ᱡᱚᱢ᱾
ᱦᱮᱸ
ᱤᱪᱷᱟ. ᱠᱩᱥᱤ ᱜᱮ ᱡᱚᱢ ᱜᱟᱱᱚᱜ ᱠᱟᱱᱟ᱾
ᱦᱮᱸ ᱡᱮ ᱠᱤᱨᱤᱧ ᱟᱢ ᱠᱤᱨᱤᱧ ᱠᱟᱛᱮ ᱡᱚᱢ ᱟᱢ ᱡᱮ ᱥᱚᱵᱡᱤ ᱠᱚ᱾ ᱚᱱᱟ ᱦᱚᱸ ᱜᱚᱱᱚᱝ ᱴᱟᱜ ᱫᱚ ᱵᱟᱹᱲᱛᱤ ᱜᱮᱭᱟ ᱛᱚ᱾
ᱦᱳᱭ
ᱚᱱᱟ ᱠᱷᱟᱹᱛᱤᱨ ᱫᱚ ᱠᱟᱹᱴᱤᱡ ᱚᱱᱟ ᱠᱷᱟᱹᱛᱤᱨ ᱠᱟᱹᱴᱤᱡ ᱚᱲᱟᱭ ᱪᱟᱥ ᱞᱮᱠᱷᱟᱱ ᱚᱱᱟ ᱚᱲᱟᱜ ᱨᱮᱱᱟᱜ ᱪᱟᱥ ᱛᱮᱜᱮ ᱱᱚᱰᱮ ᱡᱚᱢ ᱜᱟᱱᱚᱜᱼᱟ᱾
ᱦᱳᱭ
ᱦᱩᱸ ᱚᱱᱰᱮ ᱟᱹᱰᱤ ᱱᱟᱯᱟᱭ ᱜᱮ ᱛᱟᱦᱚᱞᱮ᱾
ᱦᱮᱸ
ᱦᱮᱸ
ᱟᱫᱚ ᱚ ᱱᱚᱝᱠᱟᱱᱟᱜ, ᱠᱷᱟᱱ ᱟᱯᱮ ᱥᱮᱫ ᱫᱚ ᱱᱚᱝᱠᱟ ᱥᱚᱵᱡᱤ ᱠᱚ ᱱᱚᱝᱠᱟ ᱪᱟᱥ ᱦᱩᱭᱩᱜ ᱜᱮᱭᱟ᱾
ᱦᱮᱸ ᱦᱩᱭᱩᱜ ᱜᱮᱭᱟ᱾
ᱚ ᱟᱪᱪᱷᱟ᱾
ᱟᱫᱚ ᱟᱯᱮ ᱥᱮᱫ ᱛᱮᱫᱚ ᱢᱟᱱᱮ ᱟᱨ ᱪᱮᱠᱟ ᱚᱱᱟ ᱥᱚᱦᱚᱨᱟᱭ ᱠᱚ ᱯᱚᱨᱚᱵᱽ ᱠᱚ ᱠᱤᱝ ᱵᱟ ᱥᱚᱦᱨᱟᱭ ᱥᱟᱠ ᱫᱟᱸᱥᱟᱭ ᱠᱚ ᱠᱟ ᱪᱮ ᱠᱚᱯᱮ ᱤᱭᱟᱹ ᱪᱮᱠᱟ ᱦᱩᱭᱩᱜᱼᱟ ᱟᱯᱮ ᱥᱮᱫ ᱫᱚ?
ᱦᱳᱭ ᱟᱞᱮ ᱥᱮᱫ ᱫᱚ ᱱᱚᱝᱠᱟ ᱫᱚ ᱥᱚᱨᱦᱟᱭ ᱫᱚ ᱚᱱᱟᱠᱷᱟᱱ ᱦᱚᱭ ᱫᱚ ᱦᱩᱭᱩᱜᱼᱟ, ᱛᱚ ᱟᱹᱰᱤ ᱱᱚᱜᱼᱚ ᱱᱚᱝᱠᱟ ᱢᱟᱱᱮ ᱫᱚᱢᱮ ᱮᱠᱴᱟ ᱡᱮᱢᱚᱱ ᱮᱴᱟᱜ ᱥᱮᱫ ᱫᱚ ᱱᱚᱝᱠᱟ ᱟᱸᱡᱚᱢ ᱦᱩᱭ ᱟᱠᱟᱱᱟ ᱡᱮ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱞᱮᱠᱷᱟᱱ ᱤᱭᱟᱹ ᱠᱟᱱᱟ
ᱦᱩᱸ
ᱥᱚᱨᱦᱟᱭ ᱠᱚ ᱢᱟᱱᱟᱣᱟ ᱟᱞᱮ ᱥᱮᱫ ᱫᱚ ᱱᱚᱝᱠᱟ ᱫᱚ ᱵᱟᱝᱠᱚ ᱢᱟᱱᱟᱣᱟ ᱢᱟᱱᱮ ᱪᱮᱜᱠᱟ ᱠᱚ ᱢᱟᱱᱟᱣᱟ ᱚᱱᱟ ᱞᱟᱹᱭ ᱞᱮᱠᱷᱟᱱ ᱫᱚ ᱚᱱᱠᱟ, ᱵᱟᱝ ᱞᱮᱠᱟ ᱜᱮᱠᱚ ᱢᱟᱱᱟᱣᱟ ᱚᱱᱠᱟ ᱫᱚ ᱟᱞᱮ ᱥᱮᱫ ᱫᱚ ᱾
ᱟᱫᱚ ᱱᱟᱠᱷᱟᱱ ᱚᱱᱠᱟ ᱠᱟᱨᱟᱢ ᱠᱚᱦᱚᱸ ᱟᱞᱮ ᱥᱮᱫ ᱫᱚ ᱵᱟᱝ ᱦᱳᱭᱳᱜ ᱜᱮᱭᱟ ᱾ ᱟᱫᱚ ᱟᱞᱮ ᱥᱮᱫ ᱫᱚ ᱡᱟᱹᱥᱛᱤ ᱠᱟᱭᱛᱮ ᱫᱚ ᱱᱚᱝᱠᱟ ᱦᱳᱭᱳᱜ ᱜᱮᱭᱟ, ᱱᱚᱜᱼᱚᱭ ᱡᱮᱢᱚᱱ ᱵᱟᱦᱟ ᱢᱟᱜ ᱢᱚᱬᱮᱸ ᱟᱛᱳ ᱨᱮᱱᱟᱜ ᱡᱟᱦᱟᱸ ᱚᱱᱟ ᱠᱚᱫᱚ ᱟᱹᱰᱤ ᱢᱚᱡᱽ ᱛᱮ ᱟᱹᱰᱤ ᱡᱟᱠ ᱡᱚᱢᱚᱠ ᱛᱮᱜ ᱱᱟᱠᱷᱟᱱ ᱱᱚᱣᱟ ᱠᱚ ᱦᱳᱭᱳᱜᱼᱟ ᱾ ᱟᱨ ᱚᱱᱠᱟ ᱫᱟᱥᱟᱭ ᱦᱚᱸ ᱟᱞᱮ ᱥᱮᱫ ᱫᱚ ᱦᱳᱭᱳᱜᱼᱟ ᱟᱫᱚ ᱮᱴᱟᱜ ᱟᱹᱛᱩ ᱠᱷᱚᱱᱟᱜ ᱟᱞᱮ ᱟᱹᱛᱩ ᱮᱱᱮᱡ ᱠᱚᱠᱚ ᱦᱤᱡᱩᱜᱼᱟ ᱱᱚᱝᱠᱟ ᱚᱲᱟᱜ ᱨᱮ ᱪᱷᱟᱴᱠ ᱨᱮ ᱱᱚᱝᱠᱟ ᱠᱚ ᱟᱠᱚᱣᱟ ᱟᱫᱚ
ᱦᱩᱸ᱾
ᱟᱛᱳ ᱠᱷᱚᱱᱟᱜ ᱫᱚ ᱵᱟᱝᱞᱮ ᱪᱟᱞᱟᱣ ᱵᱟᱲᱟ ᱠᱟ‌ᱱᱟ ᱚᱝᱠᱟ ᱮᱱᱮᱜ ᱫᱚ ᱾ ᱟᱨ ᱱᱚᱝᱠᱟ ᱟᱨ ᱪᱮᱜ ᱠᱚ ᱠᱚ
ᱟᱞᱮ ᱚᱱᱛᱮ ᱫᱚ ᱢᱟ ᱪᱟᱞᱟᱜᱼᱟ ᱠᱚ ᱫᱟᱥᱟᱭ ᱨᱮ ᱾ ᱪᱮᱞᱟ ᱠᱚᱦᱚ ᱚᱰᱮ ᱵᱟᱭᱨᱮ ᱥᱮᱜ ᱾
ᱦᱮᱸ ᱞᱟᱹᱭ ᱫᱟᱹᱞᱤᱧ ᱟᱞᱤᱧᱟᱜ ᱠᱟᱛᱷᱟ ᱤᱥᱯᱚᱥᱴᱚ ᱵᱮᱱ ᱟᱸᱡᱚᱢ ᱫᱟ? ᱦᱮᱸ ᱟᱞᱤᱧᱟᱜ ᱠᱟᱛᱷᱟ ᱤᱥᱯᱚᱥᱴᱚ ᱵᱤᱱ ᱟᱸᱡᱚᱢ ᱫᱟ?
ᱦᱮᱸ ᱟᱸᱡᱚᱢᱚᱜ ᱠᱟᱱᱟ ᱾
ᱚ ᱟᱪᱪᱷᱟ ᱛᱚ ᱟᱯᱮ ᱥᱮᱜ ᱪᱮᱜᱠᱟ ᱠᱚ ᱢᱟᱱᱟᱣᱟ ᱱᱚᱝᱠᱟ ᱥᱚᱨᱦᱟᱭ ᱠᱚ, ᱥᱮ ᱱᱚᱝᱠᱟ ᱵᱟᱦᱟ ᱠᱚ?
ᱢᱟᱜ ᱢᱚᱬᱮᱸ ᱠᱚ ᱚᱱᱠᱟ ᱾
ᱟᱞᱮ ᱥᱮᱜ ᱫᱚ ᱰᱟᱥᱟᱭ ᱰᱚ , ᱪᱟᱞᱟᱜᱼᱟᱠᱚ ᱯᱳᱭᱞᱳ ᱫᱤᱱ ᱫᱚ ᱟᱴᱳ ᱨᱮ ᱠᱚ ᱮᱱᱮᱡᱟ ᱯᱳᱭᱞᱳ ᱰᱤᱱ ᱰᱚ ᱟᱴᱳ ᱠᱚ ᱮᱱᱮᱡᱟᱠᱚ ᱛᱟᱨ ᱯᱚᱨ ᱰᱤᱱ ᱰᱚ ᱵᱟᱭᱰᱮᱠᱚ ᱪᱟᱞᱟᱜᱼᱟ, ᱮᱴᱟᱜ ᱟᱴᱳ ᱠᱚ ᱪᱟᱞᱟᱜᱼᱟ ᱠᱚ᱾
ᱳ ᱟᱪᱪᱷᱟ ᱾
ᱪᱟᱠᱚ ᱨᱟᱹᱥᱠᱟᱹ ᱨᱚᱢᱚᱡᱽ ᱜᱮ ᱦᱳᱭᱳᱜᱼᱟ᱾
ᱦᱳᱭ ᱦᱳᱭ ᱾
ᱟᱨ ᱥᱚᱦ-ᱥᱚᱦᱨᱟᱭ ᱨᱮᱰᱚ ᱢᱟ ᱯᱮ ᱰᱤᱱ ᱟᱞᱮ ᱯᱮ ᱢᱟᱦᱟᱸᱞᱮ ᱠᱚᱨᱟᱣ ᱥᱚᱦᱚᱨᱟᱭ ᱰᱚ ᱾
ᱚ ᱠᱟᱴᱤᱡ ᱱᱟᱠᱷᱟᱱ ᱪᱮᱜ ᱠᱟᱯᱮ ᱢᱟᱱᱟᱣᱟ? ᱠᱟᱹᱴᱤᱡ ᱞᱟᱹᱭ ᱠᱷᱟᱱ ᱵᱤᱱ ᱱᱟᱯᱟᱭ ᱠᱚᱜᱼᱟ ᱾
ᱚ ᱡᱟᱦᱟᱸ ᱯᱩᱡᱟᱹ ᱫᱤᱱ ᱟᱨᱠᱤ ᱚᱱᱟ ᱰᱚ ᱡᱟᱦᱮᱨ ᱨᱮᱞᱮ ᱯᱩᱡᱟᱹᱭᱟ, ᱯᱩᱡᱟᱹ ᱠᱟᱛᱮᱜ ᱛᱟᱯᱚᱨᱮ ᱥᱳᱲᱮ ᱠᱚ ᱡᱚᱢ ᱠᱟᱛᱮᱜ ᱛᱟᱯᱚᱨᱮ ᱰᱟᱸᱠᱚ ᱵᱮᱞᱮ ᱠᱚ ᱞᱮᱵᱮᱜ ᱪᱚ ᱠᱚᱣᱟ ᱵᱮᱞᱮ ᱰᱟᱝᱜᱽᱨᱟ ᱾
ᱵᱮᱞᱮ ᱫᱚ ᱪᱤᱞᱤ ᱠᱚ ᱞᱮᱵᱮᱫᱟ?
ᱰᱟᱝᱜᱽᱨᱟ ᱠᱚ ᱞᱮᱵᱮᱰᱟ ᱵᱮᱞᱤ, ᱵᱮᱞᱮ ᱠᱚ ᱰᱚᱦᱚ ᱠᱟᱜᱼᱟ ᱰᱟᱝ ᱠᱚ ᱞᱮᱵᱮᱜ ᱪᱚ ᱠᱚᱣᱟ
ᱦᱮᱸ ᱾
ᱚᱱᱟ ᱯᱚᱨᱮ, ᱚᱱᱟ ᱯᱚᱨᱮ ᱟᱫᱚ ᱦᱟᱸᱜ ᱟᱹᱭᱩᱵ ᱵᱮᱨᱟ ᱡᱟᱜᱟᱱᱟ ᱠᱚ ᱛᱩᱫᱩᱜᱼᱟ ᱾
ᱚ ᱟᱫᱚ ᱤᱭᱟᱹ, ᱤᱱᱟᱹᱠᱷᱟᱱ ᱱᱚᱣᱟ ᱵᱮᱞᱮ ᱫᱚ
ᱢᱮᱜᱴᱮᱱ ᱠᱚ ᱞᱮᱵᱮᱜ ᱦᱚᱪᱚᱭᱟ ᱥᱮ ᱡᱷᱚᱛᱚ ᱡᱷᱚᱛᱚ ᱚᱲᱟᱜ ᱨᱮᱱ ᱠᱚ ᱞᱮᱵᱮᱫ ᱦᱚᱪᱚ ᱠᱚᱣᱟ ᱪᱮᱜᱠᱟ?
ᱵᱮᱞᱮ ᱫᱚ ᱥᱩᱜ ᱢᱤᱜᱴᱮᱱ ᱢᱟᱱᱮ ᱚᱲᱟᱜ ᱠᱤᱪᱷᱩ ᱚᱱᱟ ᱚᱲᱟᱜ-ᱠᱚ ᱚᱲᱟᱜ ᱨᱮ ᱛᱤᱱᱟᱹᱜ ᱜᱟᱱ ᱰᱟᱹᱝᱨᱤ ᱢᱮᱱᱟᱜ ᱠᱚᱣᱟ ᱚ ᱡᱷᱚᱛᱚ ᱚᱲᱟᱜ ᱢᱮᱥᱟ ᱜᱮ ᱢᱟᱱᱮ ᱡᱮᱢᱚᱱ ᱯᱚᱸᱭᱛᱟᱞᱞᱤᱥᱴᱤ ᱯᱚᱸᱭᱛᱟᱞᱞᱤᱥᱴᱤ ᱚᱲᱟᱜ ᱨᱮ ᱰᱟᱹᱝᱨᱤ ᱠᱚ ᱚᱪᱚ ᱠᱚᱣᱟ ᱠᱚ ᱟᱨᱠᱤ ᱾
ᱚᱻ ᱟᱪᱪᱷᱟ ᱾ ᱦᱳᱭ ᱟᱹᱰᱤᱜ ᱱᱟᱯᱟᱭ ᱠᱟᱛᱷᱟ ᱜᱮᱢ ᱢᱮᱱ ᱠᱮᱫᱟ ᱛᱚ ᱟᱹᱰᱤ ᱵᱮᱥ ᱵᱩᱡᱷᱟᱹᱣᱱᱟ ᱟᱹᱵᱤᱱᱟᱜ ᱠᱟᱛᱷᱟ ᱟᱸᱡᱚᱢ ᱠᱟᱛᱮᱜ ᱢᱮᱱᱠᱷᱟᱱ ᱟᱹᱞᱤᱧ ᱦᱚᱸ ᱵᱟᱝᱞᱤᱧ ᱵᱟᱲᱟᱭ ᱛᱟᱦᱮᱸᱜᱼᱟ ᱱᱚᱝᱠᱟ ᱾ ᱡᱮ ᱮᱸ ᱱᱚᱝᱠᱟ ᱠᱚ ᱞᱮᱵᱮᱫᱽ ᱦᱚᱪᱚ ᱠᱚᱣᱟ ᱥᱮ ᱱᱚᱝᱠᱟ ᱛᱟᱯᱚᱨᱮ ᱟᱫᱚ ᱟᱹᱻ ᱠᱟᱹᱴᱤᱡ ᱵᱤᱱ ᱞᱟᱹᱭ ᱞᱮᱠᱷᱟᱱ ᱟᱨᱦᱚᱸ ᱱᱟᱯᱟᱭ ᱠᱚᱜᱼᱟ ᱾
ᱡᱮ ᱱᱚᱝᱠᱟ ᱜᱮ ᱦᱩᱭᱩᱜᱼᱟ ᱛᱟᱨᱯᱚᱨᱮ ᱟᱹᱭᱩᱵ ᱵᱮᱲᱟ ᱡᱟᱜᱟᱣᱟᱱ ᱚᱰᱚᱠᱚᱜᱼᱟᱠᱚ ᱾ ᱢᱟ ᱥᱮᱨᱮᱧ ᱟᱠᱚ ᱥᱮᱨᱮᱧ ᱟᱠᱚ ᱾ ᱥᱮ ᱜᱚ ᱴᱟᱢᱟᱠ ᱨᱩ ᱟᱹᱰᱤ ᱢᱚᱡᱽ ᱵᱩᱡᱷᱟᱹᱜᱼᱟ ᱾
ᱚ ᱟᱪᱪᱷᱟ ᱾
ᱥᱮᱨᱮᱧ ᱨᱟᱦᱟ ᱛᱮ ᱾
ᱟᱫᱚ ᱚᱱᱮ ᱠᱚ ᱡᱟᱜᱟᱱᱱᱟ ᱠᱮᱜ ᱠᱚᱣᱟ ᱛᱚ ᱟᱫᱚ ᱡᱟᱜᱟᱱᱱᱟ ᱯᱚᱨᱮ ᱤᱱᱟᱹ ᱠᱷᱟᱱ ᱟᱫᱚ ᱛᱤᱱ ᱫᱤᱱ ᱯᱚᱨᱮ ᱱᱟᱠᱷᱟᱱ ᱠᱚ ᱠᱷᱩᱱᱴᱟᱹᱣ ᱠᱚᱣᱟ?
ᱡᱟᱜᱟᱱᱟ ᱯᱚᱨ ᱫᱚ ᱛᱟᱨᱯᱚᱨ ᱫᱤᱱ ᱠᱷᱚᱡ ᱢᱟᱱᱮ ᱵᱤᱥᱨᱟᱢ ᱠᱚᱣᱟ ᱠᱚ ᱾
ᱚ ᱟᱪᱪᱷᱟ ᱦᱮᱸ ᱦᱮᱸ ᱾
ᱚᱱᱟ ᱜᱮ ᱛᱟᱨᱯᱚᱨ ᱫᱤᱱ ᱛᱟᱯᱚᱨᱮᱜ ᱠᱷᱩᱱᱴᱟᱹᱣ ᱠᱚᱣᱟ ᱠᱚ ᱥᱮ ᱪᱟᱨᱦᱟᱣ ᱠᱚᱣᱟ ᱠᱚ ᱛᱟᱨᱯᱚᱨ ᱫᱤᱱ ᱾
ᱚ ᱟᱪᱪᱷᱟ ᱾
ᱚᱸᱰᱮ ᱪᱟᱨᱦᱟᱣ ᱯᱚᱨᱮ ᱚᱱᱟ ᱟᱹᱭᱩᱵ ᱵᱮᱲᱟ ᱠᱟᱹᱴᱤᱡ ᱞᱟᱝᱜᱽᱲᱮ ᱠᱚ ᱥᱮ ᱫᱚᱝ ᱠᱚ ᱮᱱᱮᱡ ᱟᱠᱚ ᱾
ᱚᱻ ᱚᱱᱟ ᱫᱚ ᱵᱟᱠᱷᱟᱱ ᱚᱱᱟ ᱟᱨ ᱡᱟᱦᱟᱸ ᱠᱷᱩᱱᱴᱟᱹᱣ
ᱦᱩᱸ ᱚᱱᱟ ᱠᱷᱩᱱᱴᱟᱹᱣ ᱦᱩᱭᱮᱱᱟ ᱛᱟᱯᱚᱨᱮ ᱟᱭᱩᱵ ᱵᱮᱲᱟ ᱫᱚ
ᱦᱮᱸ ᱾
ᱫᱚᱝ ᱠᱚ ᱥᱮ ᱞᱟᱜᱽᱲᱮ ᱠᱚ ᱮᱱᱮᱡ ᱟᱠᱚ ᱾
ᱚᱻ ᱟᱪᱪᱷᱟ ᱾
ᱠᱚ ᱞᱟᱝᱲᱮ ᱮᱱᱮᱡ ᱟᱠᱚ ᱾
ᱦᱮᱸ ᱦᱮᱸ ᱾ ᱟᱹᱰᱤ ᱱᱟᱯᱟᱭ ᱠᱟᱛᱷᱟ ᱵᱤᱱ ᱢᱮᱱ ᱠᱮᱜᱼᱟ ᱟᱹᱻ ᱟᱹᱞᱤᱧ ᱦᱚᱸ ᱱᱟᱹᱠᱷᱟᱱ ᱩᱱᱟᱹᱜ ᱫᱚ ᱱᱟᱹᱠᱷᱟᱱ ᱵᱟᱝᱞᱤᱧ ᱵᱟᱲᱟᱭ ᱠᱟᱱ ᱛᱟᱦᱮᱸᱜ-ᱟ ᱡᱮ ᱟᱹᱰᱤ ᱟᱹᱵᱤᱱᱟᱜ ᱠᱟᱛᱷᱟ ᱟᱸᱡᱚᱢ ᱠᱟᱛ ᱛᱮ ᱟᱹᱰᱤ ᱵᱮᱥ ᱵᱩᱡᱷᱟᱹᱣ ᱮᱱᱟ ᱾
ᱦᱚᱸ ᱾
ᱦᱮᱞᱳ
ᱦᱮᱸ ᱟᱵᱤᱱᱟᱜ ᱠᱟᱛᱷᱟ ᱞᱤᱧ ᱟᱸᱡᱚᱢᱫᱟ᱾
ᱦᱩᱸ᱾ ᱛᱟᱯᱚᱨᱮ ᱡᱮ ᱱᱚᱜ ᱚᱭ ᱡᱮ ᱪᱟᱥ ᱵᱟᱥ ᱦᱳᱭᱳᱜ ᱠᱟᱱᱟ ᱪᱟᱥᱵᱟᱥ ᱠᱚᱨᱮ ᱢᱟᱱᱮ